ᱦᱮᱞᱳ ᱾ᱦᱩᱸ ᱡᱚᱦᱟᱨ ᱜᱮ
ᱦᱮᱸ ᱡᱚᱦᱟᱨ ᱜᱮ
ᱟᱣᱟᱡᱽ ᱠᱞᱤᱭᱟᱨ ᱟᱸᱚᱢᱚᱜ ᱠᱟᱱ ᱜᱮᱭᱟ
ᱦᱮᱸ ᱟᱸᱡᱚᱢᱚᱜ ᱠᱟᱱ ᱜᱮᱭᱟ᱾
ᱛᱚᱵᱮ ᱪᱮᱫ ᱮᱢ ᱪᱤᱠᱟᱭᱮᱫᱟ
ᱤᱧ ᱫᱚ ᱪᱮᱫ ᱦᱚᱸ ᱵᱟᱹᱧ ᱪᱮᱠᱟᱭ ᱫᱟᱹᱧ, ᱮᱭᱥᱮ ᱜᱮ ᱫᱩᱲᱩᱵ ᱵᱟᱲᱟ ᱦᱩᱭ ᱟᱠᱟᱱᱟ᱾ ᱟᱢ ᱜᱮ ᱪᱮᱫ ᱪᱤᱠᱟ ᱮᱫᱟ?
ᱤᱧ ᱦᱚᱧ ᱫᱩᱲᱩᱵ ᱵᱟᱲᱟ ᱟᱠᱟᱱᱟ᱾ ᱟᱫᱚ ᱫᱩᱲᱩᱵ ᱵᱟᱲᱟ ᱠᱟᱛᱮ ᱜᱟᱞᱢᱟᱨᱟᱣ ᱵᱟᱲᱟ ᱦᱩᱭ ᱵᱟᱲᱟᱜ ᱠᱟᱱᱟ᱾
ᱚ
ᱢᱟᱨᱮ ᱧᱚᱜ ᱦᱚᱲ ᱠᱩ ᱥᱩᱞᱩᱡ ᱡᱟᱦᱟᱱᱟᱜ ᱮᱱᱛᱮᱫ ᱵᱚᱞᱮ ᱪᱮᱫ ᱨᱮᱱᱟᱜ ᱢᱚᱣᱠᱟ ᱧᱟᱢᱚᱜ ᱠᱟᱱᱟ ᱩᱱᱠᱩ ᱛᱩᱞᱩᱡ ᱫᱩᱲᱩᱵ ᱯᱟᱱᱛᱮ ᱞᱮᱱ ᱠᱷᱟᱡ ᱫᱚ ᱥᱮᱫᱟᱭ ᱦᱚᱲ ᱥᱩᱞᱩᱡ ᱫᱚ, ᱢᱟᱨᱮᱱ ᱠᱚ ᱥᱩᱞᱩᱡ ᱫᱚ ᱫᱩᱲᱩᱵ ᱞᱮᱱ ᱠᱷᱟᱡ ᱫᱚ ᱮᱱᱛᱮᱫ ᱠᱤᱥᱟᱹ ᱠᱟᱹᱦᱱᱤ ᱠᱚ ᱮᱢᱟᱱ ᱛᱮᱱᱟᱜ ᱠᱚ ᱢᱚᱡᱽ ᱜᱮᱠᱚ ᱞᱟᱹᱭᱟ ᱠᱩᱫᱩᱢ ᱠᱚ ᱮᱱᱛᱮᱫ ᱠᱤᱥᱟᱹ ᱢᱟ ᱟᱭᱥᱮ ᱢᱟ ᱮᱱᱛᱮᱫ ᱞᱟᱹᱭ ᱵᱟᱲᱟᱭᱟᱠᱚ ᱟᱨᱦᱚᱸ ᱠᱩᱫᱩᱢ ᱞᱟᱹᱭ ᱨᱮᱦᱚᱸ, ᱢᱚᱡᱽ ᱵᱩᱡᱩᱜᱼᱟ ᱮᱱᱛᱮ ᱠᱩᱫᱩᱢ ᱫᱚ ᱛᱮᱞᱟᱭ ᱮᱢᱟᱢᱟ, ᱛᱮᱞᱟ ᱨᱮᱱᱟᱝ ᱨᱩᱣᱟᱹᱲ ᱮᱢ ᱢᱮ ᱞᱟᱹᱭ ᱫᱟᱲᱮᱭᱟᱜ ᱠᱷᱟᱱ ᱟᱨ ᱨᱟᱹᱥᱠᱟᱹ ᱵᱩᱡᱩᱜᱼᱟ᱾
ᱦᱮᱸ
ᱟᱨ ᱟᱢ ᱫᱚ ᱠᱩᱫᱩᱢ ᱠᱚ ᱠᱤᱥᱟᱹ ᱠᱚᱫᱚ ᱵᱟᱠᱚ ᱞᱟᱹᱭ ᱵᱟᱲᱟ ᱟᱢᱟ
ᱦᱮᱸ ᱞᱟᱹᱭ ᱫᱚ ᱞᱟᱹᱭ ᱜᱮ ᱵᱚᱞᱮ, ᱟᱫᱚ ᱩᱱᱟᱹᱜ ᱱᱤᱛᱚᱜ ᱫᱚ ᱵᱚᱞᱮ ᱵᱟᱝ ᱤᱭᱟᱹ ᱦᱩᱭᱩᱜ ᱠᱟᱱᱟ
ᱚᱻ ᱤᱧ ᱫᱚ ᱜᱤᱫᱽᱨᱟᱹ ᱚᱠᱛᱮ ᱟᱹᱰᱤ ᱮᱠᱫᱚᱢ ᱟᱹᱰᱤ ᱟᱭᱢᱟ ᱠᱚ ᱟᱹᱭᱩᱵ ᱜᱤᱛᱤᱡ ᱚᱠᱛᱮ ᱟᱹᱰᱤ ᱠᱚ ᱠᱩᱫᱩᱢ ᱤᱧᱟᱹ ᱟᱹᱰᱤ ᱠᱤᱥᱟᱹ ᱠᱚᱠᱚ ᱞᱟᱹᱭ ᱤᱧᱟ ᱟᱫᱚ ᱟᱹᱰᱤ ᱨᱟᱹᱥᱠᱟᱹᱧ ᱟᱴᱠᱟᱹᱨᱟ ᱟᱸᱡᱚᱢ ᱟᱸᱡᱚᱢ ᱛᱮ ᱠᱟᱫᱤᱧ ᱡᱟᱹᱯᱤᱫ ᱠᱮᱫ ᱜᱮ᱾ ᱟᱫᱚ ᱠᱚ ᱢᱮᱱᱟ ᱳ ᱡᱟᱯᱤᱫ ᱠᱮᱫᱟᱭ ᱩᱱᱤ ᱫᱚ ᱟᱨ ᱛᱷᱤᱨ ᱠᱟᱛᱮᱫ ᱢᱚᱸᱡᱽ ᱜᱤᱧ ᱟᱸᱡᱚᱢᱟ ᱟᱨ ᱡᱟᱦᱟᱸᱴᱟᱜ ᱫᱚ ᱵᱟᱹᱧ ᱞᱟᱹᱭ ᱫᱟᱲᱮᱭᱟᱜ ᱠᱷᱟᱡ ᱫᱚ ᱟᱭᱢᱟ ᱪᱮᱫ ᱠᱚᱪᱚᱢᱤᱧ ᱞᱟᱹᱭ ᱠᱟᱜ ᱜᱮᱭᱟ ᱱᱚᱣᱟ ᱦᱩᱭᱩᱜᱼᱟ ᱦᱟᱱᱟ ᱦᱩᱭᱩᱜᱼᱟ ᱡᱟᱦᱟᱸ ᱛᱤ ᱨᱮᱫᱚ ᱡᱚᱵᱚᱨ ᱡᱟᱹᱥᱛᱤᱧ ᱢᱮᱱᱟ ᱵᱟᱝ ᱱᱚᱣᱟ ᱜᱮ ᱦᱩᱭᱩᱜ ᱠᱷᱟᱱ ᱛᱤᱨᱤᱡ ᱟᱹᱛᱤᱧ ᱢᱮᱱᱟ ᱪᱤᱠᱟᱹᱛᱮ ᱱᱚᱝᱠᱟ ᱫᱚ ᱦᱩᱭᱩᱜᱼᱟ, ᱪᱤᱠᱟᱹᱛᱮ ᱦᱟᱱᱠᱟ ᱦᱩᱭᱩᱜᱼᱟ, ᱟᱫᱚ ᱠᱚ ᱢᱮᱱᱟ ᱵᱟᱝ ᱥᱮᱫᱟᱭ ᱠᱷᱚᱱ ᱱᱚᱣᱟ ᱫᱚ ᱱᱚᱝᱠᱟ ᱜᱮᱠᱚ ᱢᱮᱱ ᱠᱟᱣᱫᱟ ᱦᱟᱱᱠᱟ ᱠᱚ ᱢᱮᱱ ᱠᱟᱶᱫᱟ ᱟᱫᱚ ᱠᱚ ᱵᱩᱡᱷᱟᱹᱣ ᱤᱧᱟᱹ ᱟᱫᱚ ᱟᱫᱚ ᱢᱚᱡᱽ ᱜᱤᱧ ᱟᱴᱠᱟᱹᱨᱟ ᱛᱚᱠᱷᱮ ᱛᱚᱵᱮ ᱟᱢ ᱫᱚ ᱠᱩᱫᱩᱢ ᱠᱚᱫᱚᱢ ᱵᱟᱲᱟᱭ ᱜᱮᱭᱟ?
ᱵᱟᱲᱟᱭ ᱫᱩᱧ ᱵᱟᱲᱟᱭ ᱜᱮᱭᱟ ᱮᱱᱛᱮᱫ ᱟᱫᱚ ᱠᱩᱞᱤ ᱞᱟᱜᱟᱭᱤᱧ ᱢᱮ ᱡᱟᱦᱟᱸᱴᱟᱜ ᱤᱧ ᱵᱟᱲᱟᱭ ᱠᱷᱟᱡᱤᱧ ᱞᱟᱹᱭᱟᱢᱟ ᱟᱨ ᱵᱟᱹᱧ ᱵᱟᱲᱟᱭ ᱠᱷᱟᱡᱮᱢ ᱞᱟᱹᱭᱟᱹ ᱤᱧᱟ
ᱦᱮᱸ ᱟᱪᱪᱷᱟ ᱛᱚᱵᱤᱧ ᱠᱩᱫᱚᱜ ᱠᱩᱞᱤ ᱞᱟᱜᱟ ᱢᱮᱭᱟ᱾
ᱦᱮᱸ ᱢᱟ ᱠᱩᱞᱤ ᱞᱟᱜᱟᱭᱤᱧ ᱢᱮ᱾
ᱠᱩᱫᱩᱢ ᱨᱮ ᱠᱩᱲᱤᱫ ᱠᱩᱲᱤᱫ ᱢᱤᱫᱴᱟᱝ ᱵᱩᱰᱷᱤ ᱥᱮᱛᱟᱜ ᱠᱷᱟᱱ ᱜᱮᱠᱚ ᱩᱢᱤᱭᱟ ᱪᱮᱫ ᱠᱟᱱᱟ
ᱢᱤᱫᱴᱟᱝ ᱵᱩᱰᱦᱤ ᱥᱮᱛᱟᱜ ᱞᱮᱱ ᱠᱷᱟᱱ ᱜᱮᱠᱚ
ᱩᱢᱤᱭᱟ ᱩᱢ ᱩᱢ ᱢᱚᱛᱞᱚᱵᱽ ᱚᱱᱠᱟ ᱩᱢᱮ ᱩᱢ
ᱯᱟᱭᱨᱟ
ᱵᱟᱝ ᱾ᱯᱟᱭᱨᱟ ᱦᱚᱸ ᱟᱨ ᱩᱢ ᱩᱢ ᱩᱢ
ᱟᱪᱪᱷᱟ ᱤᱭᱟᱹ ᱵᱚᱞᱮ ᱦᱟᱣᱟ ᱵᱚᱞᱮ ᱵᱚᱱ ᱮᱢ ᱚᱱᱠᱟ ᱟᱵᱩ ᱤᱭᱟᱹ ᱪᱩᱞᱦᱟᱹ᱾
ᱦᱮᱸ ᱪᱩᱞᱦᱟᱹ᱾
ᱦᱩᱸ᱾
ᱛᱚᱵᱮ ᱢᱟᱢ ᱵᱟᱰᱟᱭ ᱠᱟᱱ ᱜᱮ ᱟᱨᱦᱚᱸ ᱮᱴᱟᱜ ᱤᱧ ᱠᱩᱞᱤ ᱞᱟᱜᱟ ᱢᱮᱭᱟ᱾
ᱦᱮᱸ ᱢᱟ ᱠᱩᱞᱤᱧ ᱢᱮ ᱟᱨᱦᱚ᱾
ᱠᱩᱫᱩᱢ ᱨᱮ ᱠᱩᱬᱤᱜ ᱠᱩᱬᱤᱜ᱾ ᱮᱨ ᱨᱮᱢᱟ ᱤᱛᱟᱹ ᱵᱟᱹᱱᱩᱜ᱾ ᱟᱨ ᱡᱚᱢ ᱨᱮᱢᱟ ᱡᱟᱝ ᱵᱟᱹᱱᱩᱜ ᱢᱟ ᱞᱟᱹᱭ ᱢᱮ ᱪᱤᱜ ᱠᱟᱱᱟ᱾
ᱵᱚᱞᱮ ᱮᱨ ᱨᱮᱢᱟ ᱤᱛᱟᱹ ᱵᱟᱹᱱᱩᱜ ᱟᱨ ᱡᱚᱢ ᱨᱮᱢᱟ ᱡᱟᱝ ᱵᱟᱹᱱᱩᱜ᱾
ᱦᱮᱸ ᱦᱮᱸ᱾
ᱱᱚᱣᱟ ᱫᱚ ᱤᱭᱟᱹ ᱠᱚ ᱢᱮᱛᱟᱜᱼᱟ ᱯᱩᱴᱠᱟᱹ᱾
ᱦᱮᱸ ᱯᱩᱜ ᱯᱩᱴᱠᱟᱹ ᱜᱮ ᱦᱩᱭᱩᱜᱼᱟ ᱵᱚᱞᱮ᱾ ᱮᱨ ᱨᱮᱫᱚ ᱚᱱᱟ ᱫᱚ ᱤᱛᱟᱹ ᱫᱚ ᱵᱟᱝ ᱛᱟᱦᱮᱱᱟ ᱟᱨ ᱮᱱᱛᱮᱜ᱾ ᱡᱚᱢ ᱠᱷᱟᱜ ᱵᱚᱱ ᱱᱚᱣᱟ ᱨᱮᱫᱚ ᱮᱱᱛᱮᱜ ᱡᱟᱝ ᱦᱚᱸ ᱵᱟᱝ ᱛᱮᱦᱮᱱᱟ ᱦᱮᱸ᱾
ᱦᱮᱸ᱾
ᱟᱨᱦᱚᱸ ᱟᱪᱪᱷᱟ ᱞᱟᱹᱭ ᱠᱮᱫᱟᱢ ᱵᱟᱱᱱᱟᱨ᱾ ᱟᱨᱦᱚᱸ ᱠᱩᱫᱩᱢ ᱨᱮ ᱠᱩᱬᱤᱜ ᱠᱩᱬᱤᱜ᱾ ᱨᱟᱹᱯᱩᱜ ᱚᱲᱟᱜ ᱨᱮ ᱠᱚᱜ ᱠᱚ ᱮᱱᱮᱡᱚᱜ ᱠᱟᱱ᱾
ᱨᱟᱹᱯᱩᱜ ᱚᱲᱟᱜ ᱨᱮ ᱠᱚᱸᱜ ᱠᱚ ᱮᱱᱮᱡᱚᱜ ᱠᱟᱱ᱾ ᱱᱚᱣᱟ ᱫᱚ ᱡᱚᱸᱱᱰᱨᱟ ᱠᱚ ᱟᱛᱟᱭᱟ ᱚᱱᱟ ᱠᱟᱱᱟ᱾
ᱦᱮᱸ ᱡᱚᱸᱱᱰᱨᱟ ᱟᱛᱟ ᱦᱚᱸ ᱦᱩᱭᱩᱜᱼᱟ ᱟᱨ ᱠᱷᱟᱹᱡᱟᱹᱲᱤ ᱟᱛᱟ ᱦᱚᱸ ᱦᱩᱭᱩᱜᱼᱟ᱾ ᱦᱩᱸ᱾
ᱚ ᱟᱪᱪᱷᱟ ᱠᱟᱱᱟᱨ ᱦᱩᱭᱩᱜᱼᱟ᱾
ᱦᱮᱸ ᱵᱟᱱᱟᱨ ᱜᱮ ᱦᱩᱭᱩᱜᱼᱟ᱾
ᱦᱮᱸ᱾
ᱟᱪᱪᱷᱟ᱾ ᱳᱳ ᱟᱨ- ᱠᱩᱫᱩᱢ ᱨᱮ ᱠᱩᱬᱤᱜ ᱠᱩᱬᱤᱜ ᱥᱮᱨᱢᱟ ᱨᱮ ᱵᱮᱜ ᱴᱩᱠᱩᱡ᱾
ᱥᱮᱨᱢᱟ ᱨᱮ ᱵᱮᱜ ᱴᱩᱠᱩᱡ᱾
ᱦᱮᱸ᱾
ᱛᱮᱨᱤᱞ ᱡᱚ᱾
ᱦᱮᱸ ᱛᱤᱨᱤᱞ ᱡᱚ ᱜᱮᱠᱚ ᱢᱮᱛᱟᱣᱟᱜᱼᱟ᱾ ᱚᱱᱟ ᱫᱚ ᱮᱱᱛᱮᱜ ᱞᱟᱴᱠᱟᱣ ᱠᱚᱜᱼᱟ ᱛᱚ ᱥᱟᱺᱜᱤᱧ ᱧᱚᱜ ᱨᱮ᱾ ᱟᱫᱚ ᱚᱱᱟ ᱠᱚ ᱢᱮᱛᱟᱜ ᱟ ᱟᱨ- ᱟᱪᱪᱷᱟ ᱠᱩᱫᱩᱢ ᱨᱮ ᱠᱩᱬᱤᱜ ᱠᱩᱬᱤᱜ᱾ ᱢᱤᱫᱴᱟᱝ ᱱᱟᱦᱮᱞ ᱛᱮᱠᱚ ᱥᱤᱭᱟᱹᱜᱼᱟ᱾ ᱟᱨ ᱵᱟᱨᱭᱟ ᱟᱬᱜᱚᱢ ᱛᱮᱠᱚ ᱟᱬᱜᱚᱢᱟ ᱢᱟ ᱞᱟᱹᱭ ᱢᱮ᱾
ᱢᱤᱫᱴᱮᱜ ᱱᱟᱦᱮᱞ ᱛᱮᱠᱚ ᱥᱤᱭᱟ ᱟᱨ ᱵᱟᱲᱦᱟ ᱵᱟᱨᱭᱟ ᱛᱮᱠᱚ ᱟᱲᱜᱚᱢᱢᱟ᱾
ᱦᱮᱸ ᱢᱚᱥᱮ
ᱱᱤᱭᱟᱹ ᱢᱟᱛᱚ ᱵᱟᱹᱧ ᱟᱸᱡᱚᱢ ᱠᱟᱜ ᱤᱧ ᱢᱟ᱾
ᱦᱮᱸ᱾ ᱵᱟᱢ ᱞᱟᱹᱭ ᱫᱟᱲᱮᱭᱟᱜ ᱠᱟᱱᱟ᱾ ᱱᱟᱥᱮ ᱦᱩᱫᱤᱥ ᱦᱮᱸ ᱦᱩᱫᱤᱥ ᱞᱟᱜᱟᱭ ᱢᱮᱥᱮ᱾ ᱪᱤᱜ ᱠᱩ ᱦᱩᱭ ᱫᱟᱲᱮᱭᱟᱜᱼᱟ ᱦᱮᱸ᱾
ᱢᱤᱫ ᱴᱮᱡ ᱛᱮᱠᱩ ᱥᱤᱭᱟ ᱢᱤᱫᱴᱮᱜ ᱱᱟᱦᱮᱞ ᱛᱮᱠᱚ ᱥᱤᱭᱟ ᱟᱨ ᱵᱟᱨᱭᱟ ᱛᱮᱠᱚ ᱟᱬᱜᱚᱢᱟ᱾
ᱦᱮᱸ᱾ ᱢᱟᱥᱮ᱾
ᱵᱟᱹᱧ ᱞᱟᱹᱭ ᱫᱟᱲᱮᱜ ᱠᱟᱱᱟ ᱵᱟᱹᱧ ᱦᱮᱡ ᱵᱟᱝ ᱦᱮᱡ ᱟᱹᱧ ᱠᱟᱱᱟ ᱦᱩᱫᱤᱥ ᱨᱮ᱾
ᱦᱮᱸ ᱚᱱᱟ ᱫᱚᱠᱚ ᱢᱮᱛᱟᱣᱟᱜᱼᱟ ᱫᱟᱹᱛᱟᱹᱱᱤ ᱫᱟᱹᱛᱟᱹᱱᱤ ᱫᱚ ᱢᱤᱜ ᱢᱤᱫᱴᱟᱝ ᱛᱮᱵᱚᱱ ᱫᱟᱹᱛᱟᱹᱱᱤᱜᱼᱟ ᱦᱮᱸ ᱫᱟᱹᱛᱟᱹᱱᱤ ᱵᱚᱱ ᱜᱷᱟᱥᱟᱣ ᱥᱟᱯᱷᱟ ᱠᱮᱫ ᱜᱮᱭᱟ ᱰᱟᱴᱟ ᱟᱨ ᱵᱟᱨᱭᱟ ᱪᱤᱨᱟᱹ ᱠᱮᱫ ᱜᱮᱵᱚᱱ ᱮᱱᱛᱮᱫ ᱵᱚᱞᱮ ᱢᱤᱫᱴᱟᱝ ᱚᱱᱟ ᱫᱟᱹᱛᱟᱹᱱᱤ ᱜᱮᱵᱚᱱ ᱯᱟᱲᱟᱜ ᱠᱮᱜ ᱜᱮ ᱪᱤᱨᱟᱹ ᱠᱮᱫ ᱜᱮᱵᱚᱱ ᱟᱨ ᱟᱞᱟᱝ ᱵᱚᱱ ᱦᱟ ᱛᱟᱨ ᱨᱮᱱ ᱜᱮ ᱟᱫᱚ ᱚᱱᱟᱜᱮ ᱟᱬᱜᱚᱢ ᱟᱫᱚ ᱵᱟᱨᱭᱟᱛᱮ ᱟᱬᱜᱚᱢ ᱢᱟᱵᱚᱱ
ᱦᱮᱸ ᱴᱷᱤᱠᱮᱢ ᱞᱟᱹᱭ ᱟᱠᱟᱫᱟ
ᱦᱩᱸ ᱟᱨᱦᱚᱸ ᱦᱩᱸ ᱠᱩᱫᱩᱢ ᱨᱮ ᱠᱩᱬᱤᱫ ᱠᱩᱬᱤᱫ ᱮᱥᱮᱞ ᱠᱩᱬᱤ ᱦᱮᱸᱫᱮ ᱴᱩᱠᱩᱡ ᱮ ᱫᱤᱯᱤᱞ ᱟᱠᱟᱫᱟ
ᱮᱥᱮᱞ ᱠᱩᱲᱤ ᱦᱮᱸᱫᱮ ᱴᱩᱠᱩᱡ ᱮ ᱫᱤᱯᱤᱞ ᱟᱠᱟᱫᱟ
ᱦᱮᱸ
ᱱᱚᱣᱟ ᱫᱚ ᱯᱟᱥᱮᱡ ᱪᱩᱞᱦᱟᱹ ᱪᱚᱸᱫᱟ ᱟᱠᱟᱱ ᱡᱟᱦᱟᱱᱟᱜ ᱦᱮᱸᱫᱮᱭᱟᱜ ᱡᱤᱱᱤᱥ
ᱟ ᱚᱱᱟ ᱫᱚ ᱵᱟᱝ ᱦᱩᱭᱩᱜᱼᱟ ᱮᱴᱟᱜ ᱦᱮᱭᱟᱜᱼᱟ
ᱮᱴᱟᱜᱟᱜ ᱦᱩᱭᱩᱜᱼᱟ
ᱦᱩ ᱦᱮᱸ
ᱤᱭᱟᱹ ᱤᱭᱟᱹ ᱦᱩᱭᱩᱜᱼᱟ ᱤᱭᱟᱹ ᱥᱚᱥᱚ
ᱦᱮᱸ ᱥᱚᱥᱚ ᱜᱮ ᱦᱩᱭᱩᱜᱼᱟ ᱦᱮᱸ ᱥᱚᱥᱚ ᱵᱤᱞᱤ ᱦᱮ ᱚᱱᱟᱜᱮ ᱦᱩᱭᱩᱜᱼᱟ ᱟᱫᱚ ᱪᱮᱛᱟᱱ ᱥᱮᱫ ᱫᱚ ᱚᱱᱟ ᱫᱚ ᱦᱮᱸᱫᱮ ᱜᱮ ᱛᱟᱦᱮᱱᱟ ᱛᱚ ᱟᱨ ᱮᱱᱛᱮᱫ ᱢᱟᱱᱮ ᱵᱤᱞᱤ ᱦᱮᱸ ᱦᱮᱸ ᱵᱤᱞᱤᱛᱮ ᱟᱨᱟᱜ ᱢᱟᱪᱷᱟ ᱛᱟᱦᱮᱱᱟ ᱥᱮ ᱯᱩᱸᱲ ᱢᱟᱪᱷᱟ ᱧᱚᱜ ᱦᱚᱸ ᱛᱟᱦᱮᱱᱟ ᱦᱮᱸ ᱠᱟᱭᱮᱱᱰᱮ ᱛᱟᱦᱮᱱ ᱠᱷᱟᱡ ᱫᱚ ᱯᱩᱲ ᱢᱟᱪᱷᱟ ᱧᱚᱜ ᱟᱫᱚ ᱚᱱᱟ ᱤᱭᱟᱹᱛᱮ ᱮᱥᱮᱞ ᱠᱩᱲᱤ ᱦᱮᱸᱫᱮ ᱴᱩᱠᱩᱡ ᱮ ᱫᱤᱯᱤᱞ ᱟᱠᱟᱫᱟ
ᱢᱟᱱᱮ ᱦᱩᱫᱤᱥ ᱫᱚᱢ ᱦᱩᱫᱤᱥ ᱧᱟᱢᱮᱜ ᱠᱟᱱ ᱜᱮᱭᱟ ᱟᱫᱚ ᱚᱱᱠᱟ ᱜᱮ ᱥᱮᱫᱟᱭ ᱦᱚᱲ ᱫᱚᱠᱚ ᱠᱩᱫᱩᱢ ᱠᱟᱣᱫᱟ ᱟᱨᱦᱚᱸ ᱟᱪᱪᱷᱟ ᱩᱸᱻ ᱠᱩᱫᱩᱢ ᱨᱮ ᱠᱩᱲᱤᱫ ᱠᱩᱲᱤᱫ ᱫᱟᱜ ᱨᱮᱠᱚ ᱪᱟᱥᱟ ᱟᱨ ᱜᱷᱩᱴᱩ ᱨᱮᱠᱚ ᱠᱷᱟᱹᱨᱟᱹᱭᱟ ᱢᱟ ᱞᱟᱹᱭ ᱢᱮ ᱪᱤᱜ ᱠᱟ‌‌ᱱᱟ?
ᱱᱚᱣᱟ ᱫᱚᱧ ᱟᱸᱡᱚᱢ ᱠᱟᱜ ᱜᱮᱭᱟ ᱟᱹᱰᱤ ᱫᱷᱟᱣ ᱱᱚᱣᱟ ᱫᱚᱧ ᱟᱸᱡᱚᱢ ᱠᱟᱜ ᱜᱮᱭᱟ ᱱᱤᱭᱟᱹ ᱫᱚ ᱤᱭᱟᱹ ᱠᱚ ᱢᱮᱛᱟᱜᱼᱟ ᱮ ᱤᱭᱟᱹ ᱛᱷᱟᱢᱟᱠᱩᱨ ᱠᱚ ᱚᱱᱟ ᱠᱚ ᱜᱩᱸᱰᱟᱹᱭ ᱛᱟᱦᱮᱸᱜᱼᱟ
ᱦᱮᱸ
ᱚᱱᱟ ᱠᱟᱱᱟ ᱵᱟᱝ ᱚᱱᱟ ᱫᱚ ᱵᱟᱝ ᱠᱟᱱᱟ ᱤᱭᱟᱹ ᱠᱟᱱᱟ ᱡᱟᱹᱲᱤ ᱠᱟᱱᱟ ᱦᱚᱭᱛᱚ
ᱵᱟᱝ ᱚᱱᱟ ᱫᱚ ᱩᱞᱴᱟᱹ ᱱᱚᱣᱟ ᱫᱚ ᱤᱧ ᱨᱚᱲ ᱠᱤᱫᱟᱹᱧ ᱫᱟᱜ ᱨᱮᱠᱚ ᱪᱟᱥᱟ ᱟᱨ ᱜᱷᱩᱴᱩ ᱨᱮᱠᱩ ᱠᱷᱟᱹᱨᱟᱹᱭᱟ
ᱟᱡ ᱦᱚᱭ ᱟᱸᱡᱚᱢ ᱠᱟᱜ ᱜᱮᱭᱟ ᱞᱮᱠᱤᱱ ᱟᱫᱚ
ᱦᱮᱸ ᱵᱚᱞᱮ ᱱᱚᱣᱟ ᱫᱚ ᱦᱩᱭᱱᱟ ᱦᱟᱹᱠᱩ ᱠᱚ ᱦᱩᱭᱱᱟ ᱫᱟᱜ ᱨᱮᱠᱚ ᱪᱟᱥ ᱠᱚᱣᱟ ᱟᱨ ᱜᱷᱩᱴᱩ ᱨᱮᱠᱚ ᱩᱱᱠᱩ ᱠᱚ ᱮᱱᱛᱮᱫ ᱠᱚ ᱚᱱᱮ ᱠᱚ ᱤᱭᱟᱹ ᱜᱚᱡ ᱠᱟᱛᱮ ᱠᱚ ᱨᱟᱠᱟᱵ ᱞᱮᱠᱚ ᱠᱷᱟᱡ ᱫᱚ ᱟᱫᱚ ᱮᱱᱛᱮ ᱚᱬᱮ ᱠᱚ ᱥᱟᱯᱷᱟ ᱟᱠᱚᱣᱟᱜ ᱫᱚ ᱚᱸᱰᱮ ᱜᱮ ᱦᱩᱭᱱᱟ ᱠᱷᱟᱹᱨᱟᱹᱭ ᱫᱚ ᱵᱷᱩᱴᱩ ᱨᱮ ᱦᱮᱸ
ᱚ ᱟᱪᱪᱷᱟ
ᱟᱨ ᱚᱱᱟ ᱨᱮᱱᱟᱝ ᱜᱮ ᱦᱟᱸᱜ ᱟᱨᱦᱚᱸ ᱢᱮᱱᱟᱜ-ᱟ ᱮᱱᱛᱮ ᱵᱚᱞᱮ ᱚᱱᱟ ᱨᱮᱱᱟᱝ ᱜᱮ ᱩᱞᱴᱟᱹᱜᱼᱟ ᱵᱚᱞᱮ ᱴᱟᱺᱰᱤ ᱨᱮᱠᱚ ᱪᱟᱥᱟ ᱟᱨ ᱫᱟᱜ ᱨᱮᱠᱚ ᱠᱷᱟᱹᱨᱟᱹᱭᱟ ᱩᱫᱩᱢ ᱨᱮᱱᱟᱝ ᱢᱚᱛᱞᱚᱵ ᱫᱚ ᱦᱩᱭᱩᱜ ᱠᱟᱱᱟ ᱦᱟᱸᱜ ᱡᱟᱹᱲᱤ ᱦᱮᱸ
ᱚᱠᱟᱴᱟᱜ ᱮᱢ ᱞᱟᱹᱭᱟᱹᱫᱤᱧᱟ ᱡᱟᱹᱲᱤ ᱫᱚ
ᱫᱟᱜ ᱤᱭᱟᱹ ᱴᱟᱺᱰᱤ ᱨᱮᱠᱚ ᱪᱟᱥᱟ ᱟᱨ ᱫᱟᱜ ᱨᱮᱠᱚ ᱠᱷᱟᱹᱨᱟᱹᱭᱟ ᱦᱮᱸ
ᱚ ᱟᱪᱷᱟ ᱤᱧ ᱫᱚ ᱩᱞᱴᱟᱹ ᱜᱮ ᱵᱚᱞᱮᱧ ᱵᱩᱡᱷᱟᱹᱣ ᱠᱮᱫᱟ ᱵᱟᱝ
ᱦᱮᱸ ᱟᱫᱚ ᱱᱚᱶᱟ ᱠᱤᱱ ᱨᱮᱫᱚ ᱮᱱᱛᱮᱜ ᱢᱚᱡᱽ ᱛᱮ ᱵᱟᱝ ᱟᱸᱡᱚᱢ ᱦᱩᱭ ᱞᱮᱱ ᱠᱷᱟᱭᱜᱽ ᱫᱚ ᱮᱱᱟᱝ ᱨᱩᱣᱟᱹᱲ ᱦᱚᱸ ᱵᱚᱞᱮ ᱦᱟᱱᱛᱮ ᱱᱷᱟᱛᱮᱜ-ᱟ ᱟᱫᱚ ᱱᱚᱣᱟ ᱫᱚ ᱡᱟᱹᱲᱤ ᱫᱚ ᱮᱱᱛᱮᱫ ᱴᱟᱺᱰᱤ ᱨᱮᱠᱚ ᱪᱟᱥ ᱠᱮᱜ ᱜᱮ ᱠᱟᱫ ᱨᱮ ᱫᱟᱜ ᱨᱮᱦᱮᱸᱜ ᱠᱚ ᱨᱚᱦᱚᱜ ᱦᱟᱸ ᱦᱮᱸ ᱞᱚᱦᱚᱜ ᱠᱟᱟᱜᱠᱚ ᱟᱫᱚ ᱚᱸᱰᱮ ᱜᱮ ᱦᱩᱭᱱᱟ ᱠᱷᱟᱹᱨᱟᱹᱭᱟᱠᱚ ᱮ ᱡᱮ ᱚᱸᱰᱮ ᱠᱷᱚᱭᱜᱽ ᱜᱮ ᱮᱱᱛᱮᱜ ᱚᱱᱟ ᱵᱟᱵᱮᱨ ᱮᱱᱛᱜ ᱠᱚ ᱪᱷᱚᱰᱟᱣᱟ ᱵᱚᱠᱞᱟᱜ ᱪᱷᱚᱰᱟᱣᱟ ᱠᱚ ᱟᱫᱚ ᱚᱱᱟ ᱤᱭᱟᱹᱛᱮ ᱚᱱᱟ ᱨᱮᱱᱟᱝ ᱠᱷᱟᱹᱨᱟᱹᱭ ᱫᱚ ᱫᱟᱜ ᱨᱮ ᱞᱮᱠᱷᱟᱜ-ᱟ
ᱦᱮᱸ
ᱟᱨ ᱢᱤᱫᱴᱟᱝ ᱟᱪᱷᱟ ᱢᱟᱥᱮ ᱞᱟᱹᱭ ᱢᱮ ᱟᱻ ᱨᱮ ᱠᱩᱲᱤᱸᱜ ᱠᱩᱲᱤᱸᱜ ᱵᱮᱨᱮᱞ ᱨᱮᱫᱚ ᱞᱟᱹᱵᱤᱫ ᱜᱮ ᱤᱥᱤᱱ ᱞᱮᱱᱠᱷᱟᱱ ᱟᱨᱟᱜ ᱜᱮ ᱞᱟᱹᱭ ᱢᱮ
ᱟ. ᱦ ᱨᱚᱲ ᱢᱟ ᱨᱚᱲ ᱨᱚᱲ ᱛᱮ ᱠᱟᱴᱟᱜ ᱠᱟᱱ ᱛᱟᱢ
ᱱᱤᱛᱚᱜ ᱱᱤᱛᱚᱜ ᱟᱸᱡᱚᱢᱚᱜ ᱠᱟᱱᱟ ᱥᱮ ᱵᱟᱝ?
ᱦᱮᱞᱳ
ᱦᱮᱸ ᱵᱟᱝ ᱟᱸᱡᱚᱢᱚᱜ ᱠᱟᱱᱟ
ᱵᱟᱝᱪᱚ ᱟᱸᱡᱚᱢᱚᱜ ᱠᱟᱱ
ᱱᱤᱛᱚᱜ
ᱦᱮᱸ ᱱᱤᱛ ᱫᱚ ᱟᱸᱡᱚᱢᱚᱜ ᱨᱚᱲ ᱢᱮ
ᱠᱩᱫᱩᱢ ᱨᱮ ᱠᱩᱬᱤᱸᱜ ᱠᱩᱬᱤᱸᱜ
ᱦᱮᱸ
ᱵᱮᱨᱮᱞ ᱨᱮᱫᱚ ᱞᱟᱹᱵᱤᱜ ᱜᱮ ᱤᱥᱤᱱ ᱞᱮᱱᱠᱷᱟᱱ ᱠᱟᱴᱷᱤᱱ ᱵᱟᱝ ᱟᱸᱡᱚᱢᱚᱜ ᱠᱟᱱ
ᱨᱚᱲᱢᱮ ᱱᱤᱛᱚᱜ ᱨᱚᱲᱢᱮ
ᱦᱮᱸ ᱱᱤᱛᱚᱜ ᱦᱮᱸ
ᱠᱩᱫᱩᱢ ᱨᱮ ᱠᱩᱬᱤᱸᱜ ᱠᱩᱬᱤᱸᱜ ᱵᱮᱨᱮᱞ ᱨᱮᱫᱚ ᱞᱟᱹᱵᱤᱜ ᱜᱮ ᱥᱤᱱ ᱞᱮᱱᱠᱷᱟᱱ ᱟᱨᱟᱜ ᱜᱮ ᱢᱟ ᱞᱟᱹᱭ ᱢᱮ ᱪᱮᱫ ᱠᱟᱱᱟ?
ᱵᱮᱨᱮᱞ ᱨᱮᱫᱚ ᱞᱟᱹᱵᱤᱜ ᱜᱮ ᱟᱨ ᱤᱥᱤᱱ ᱞᱮᱱᱠᱷᱟᱱ ᱫᱚ ᱟᱨᱟᱜ ᱜᱮ?
ᱦᱮᱸ
ᱵᱮᱨᱮᱞ ᱨᱮᱫᱚ ᱞᱟᱹᱵᱤᱫ ᱜᱮ ᱤᱥᱤᱱ ᱞᱮᱱᱠᱷᱟᱱ ᱫᱚ ᱟᱨᱟᱜ ᱜᱮ
ᱦᱩᱸ
ᱦᱩᱫᱤᱥ ᱞᱟᱹᱜᱤᱧ ᱵᱟᱹᱧ ᱵᱩᱡ ᱫᱟᱲᱮᱭᱟᱜ ᱠᱟᱱ ᱱᱤᱛ ᱦᱟᱹᱵᱤᱡ ᱫᱚ
ᱦᱮᱸ ᱵᱟᱢ ᱵᱟᱢ ᱞᱟᱹᱭ ᱫᱟᱲᱮᱭᱟᱜ ᱠᱟᱱᱟ
ᱵᱟᱝ ᱦᱮᱜ ᱟᱹᱧᱠᱟᱱᱟ ᱦᱩᱫᱤᱥ ᱨᱮ
ᱚᱱᱟ ᱨᱮᱱᱟᱝ ᱢᱟ ᱛᱮᱞᱟ ᱨᱮᱱᱟᱝ ᱨᱩᱣᱟᱹᱲ ᱫᱚ ᱦᱩᱭᱩᱜ-ᱟ ᱴᱩᱠᱩᱭᱡ ᱴᱩᱠᱩᱭᱜ ᱫᱚ ᱵᱮᱨᱮᱞ ᱨᱮᱫᱚ ᱞᱟᱹᱵᱤᱜ ᱜᱮ ᱛᱟᱦᱮᱱᱟ ᱵᱟᱱᱟᱣ ᱥᱟᱶᱛᱮ ᱫᱚ ᱦᱚᱸ ᱤᱥᱤᱱ ᱞᱮᱠᱷᱟᱡ ᱠᱚ ᱮᱱᱛᱮᱫ ᱚᱱᱮ ᱨᱟᱯᱟᱜ ᱞᱮᱠᱷᱟᱭᱜ ᱠᱚ ᱦᱮᱸ ᱤᱥᱠᱮ ᱵᱟᱫᱽ ᱫᱚ ᱚᱱᱟ ᱫᱚ ᱟᱫᱚ ᱨᱚᱦᱚᱲ ᱞᱮᱠᱷᱟᱭᱜ ᱠᱚ ᱚᱱᱟ ᱫᱚ ᱮᱥᱠᱟᱹ ᱫᱚ ᱟᱨᱟᱜᱚᱜ-ᱟ ᱦᱩᱸ ᱟᱫᱚ ᱚᱱᱟ ᱨᱮᱱᱟᱝ ᱫᱚ ᱴᱩᱠᱩᱡ ᱠᱟᱱᱟ
ᱟᱹᱰᱤ ᱟᱭᱢᱟ ᱪᱚᱝ ᱯᱮ ᱟᱯᱮ ᱫᱚᱯᱮ ᱠᱩᱫᱩᱢ ᱮᱫ ᱤᱭᱟᱹᱭᱮᱫ ᱠᱟᱱᱟ᱾
ᱦᱮᱸ ᱟᱹᱰᱤ ᱟᱭᱢᱟ ᱜᱮᱞᱮ ᱠᱩᱫᱩᱢᱟ ᱥᱮᱫᱟᱭ ᱦᱟᱲᱟᱢ ᱦᱚᱲ ᱢᱚᱡᱽ ᱜᱮᱠᱚ ᱪᱤᱫ ᱠᱟᱹᱣᱫᱤᱧᱟ᱾ ᱟᱫᱚ ᱚᱱᱟ ᱤᱭᱟᱹ ᱛᱤᱧ ᱵᱟᱲᱟᱭ ᱜᱮᱭᱟ ᱟᱨ ᱨᱟᱹᱥᱠᱟᱹ ᱧᱚᱜ ᱦᱚᱸ ᱵᱩᱡᱷᱟ
ᱟᱹᱰᱤ ᱜᱮᱢ ᱵᱟᱲᱟᱭ ᱠᱟᱱᱟ ᱤᱧᱜᱮ ᱚᱱᱟ ᱨᱮᱭᱟᱜ ᱛᱮᱞᱟ ᱵᱟᱹᱧ ᱮᱢ ᱫᱟᱲᱮᱜ ᱠᱟᱱᱟ᱾
ᱟᱫᱚ ᱱᱤᱛ ᱫᱚ ᱦᱟᱸᱜ ᱮᱢ ᱪᱤᱫ ᱠᱮᱫᱟ ᱟᱢ ᱦᱚᱸ ᱦᱮᱸ ᱠᱩᱫᱩᱢ ᱵᱟᱲᱟ ᱟᱠᱚᱣᱟ ᱟᱯᱮ ᱥᱮᱫ ᱨᱮᱱ ᱦᱩᱸ ᱴᱷᱤᱠ ᱴᱷᱤᱠ ᱜᱮᱭᱟ ᱢᱟ ᱟᱪᱪᱷᱟ
ᱦᱮᱸ ᱴᱷᱤᱠ ᱜᱮᱭᱟ᱾